ᱦᱮᱞᱳ᱾ ᱦᱮᱞᱳ᱾
ᱦᱮᱸ ᱦᱮᱞᱳ
ᱜᱚᱝᱠᱮ ᱟᱶᱟᱡᱽ ᱫᱚ ᱟᱸᱡᱚᱢ ᱫᱟᱵᱮᱱ ᱥᱮ ᱵᱟᱝ? ᱦᱳᱭ ᱦᱳᱭ
ᱟᱸᱡᱚᱢ ᱮᱫᱟ?
ᱦᱳᱭ ᱟᱸᱡᱚᱢᱮᱫ ᱠᱟᱱ ᱜᱮᱭᱟᱞᱤᱧ ᱾
ᱚᱻ
ᱥᱟᱜ ᱥᱟᱹᱜᱩᱱ ᱥᱮᱛᱟᱜ ᱜᱚᱢᱠᱮ᱾
ᱦᱮᱸ ᱜᱚᱝᱠᱮ ᱥᱟᱹᱜᱩᱱ ᱥᱮᱛᱟᱜ ᱾ᱜᱚᱝᱠᱮ ᱪᱮᱫᱞᱮᱠᱟ ᱪᱮᱫ ᱢᱮᱱᱟᱜ ᱵᱤᱱ ᱼᱟ?
ᱵᱮᱥ ᱵᱟᱲᱟ ᱜᱮᱭᱟ ᱾ᱟᱵᱮᱱ ᱜᱮ?
ᱦᱮᱸ ᱜᱚᱝᱠᱮ ᱟᱹᱞᱤᱧ ᱦᱚᱸ ᱵᱮᱥ ᱵᱟᱲᱟ ᱜᱮ᱾ ᱜᱚᱢᱠᱮ ᱪᱟᱥ ᱠᱟᱹᱢᱤ ᱫᱚ ᱛᱤᱱᱟᱹᱜ ᱥᱟᱺᱜᱤᱧ ᱠᱮᱫᱟ ᱯᱮ? ᱦᱩᱲᱩ ᱠᱚᱯᱮ ᱨᱚᱦᱚᱭ ᱠᱮᱫᱟ ᱛᱤᱱᱟᱹ ᱜᱟᱱ?
ᱪᱟᱥ ᱠᱟᱹᱢᱤ ᱫᱚ ᱮᱠᱷᱚᱱ ᱫᱚ ᱦᱩᱭ ᱛᱚ ᱦᱩᱭ ᱵᱟᱲᱟᱭ ᱦᱩᱭ ᱵᱟᱲ ᱟᱠᱟᱱ ᱜᱮᱭᱟ ᱟᱫᱚ ᱟᱞᱮ ᱫᱚ ᱮᱠᱷᱚᱱ ᱫᱚ ᱛᱟᱭᱱᱚᱢ ᱜᱮᱭᱟᱞᱮ
ᱚᱸ,
ᱩᱻᱻ ᱛᱟᱦᱚᱞᱮ ᱯᱮ ᱠᱚ ᱜᱮ
ᱦᱮᱸ ᱜᱚᱝᱠᱮ ᱦᱮᱸ, ᱦᱮᱸ ᱜᱚᱝᱠᱮ ᱦᱮᱸ ᱜᱚᱝᱠᱮ ᱟᱞᱮ ᱫᱚ ᱢᱟᱱᱮ ᱵᱟᱹᱭᱦᱟᱹᱲ ᱨᱮ ᱦᱚᱸ ᱠᱚᱫᱚᱞᱮ ᱡᱷᱚᱛᱚ ᱜᱮᱞᱮ ᱪᱟᱵᱟ ᱟᱹᱜᱩ ᱟᱠᱟᱫᱟ ᱮᱠᱷᱚᱱ ᱜᱷᱩᱴᱩ ᱠᱚᱜᱮ ᱵᱟᱹᱠᱤ ᱢᱮᱱᱟᱜ ᱛᱟᱞᱮᱭᱟ᱾ ᱟᱫᱚ ᱫᱟᱜ ᱡᱟᱹᱲᱤ ᱦᱚᱸ ᱵᱟᱭ ᱟᱹᱰᱤ ᱫᱤᱱ ᱵᱟᱭ ᱫᱟᱜ ᱟᱠᱟᱫᱟ ᱛᱟᱦᱚᱞᱮ ᱫᱟᱜ ᱮ ᱨᱮᱦᱚᱸ ᱠᱚᱢ ᱠᱚᱢ ᱮ ᱫᱟᱜ ᱮᱫᱟ᱾ ᱤᱱᱟᱹ ᱠᱷᱟᱹᱛᱤᱨ ᱜᱮ ᱮᱠᱷᱚᱱ ᱠᱟᱹᱴᱤᱡ ᱛᱟᱭᱱᱚᱢ ᱧᱚᱜ ᱠᱟᱱᱟᱞᱮ ᱠᱟᱹᱴᱤᱡ᱾
ᱟᱹᱭ ᱜᱚᱢᱠᱮ ᱚᱱᱛᱮ ᱫᱚ ᱦᱚᱲ ᱫᱚ ᱠᱚ ᱛᱮ ᱦᱚᱲ ᱫᱚ ᱞᱟᱦᱟ ᱠᱟᱱᱟ ᱠᱚ ᱟᱞᱮ ᱫᱚ ᱫᱮᱨᱤ ᱛᱮ ᱢᱟᱱᱮ ᱟᱥᱲᱟ ᱟᱠᱟᱫ ᱛᱟᱦᱮᱞᱮ ᱤᱱᱟᱹ ᱞᱟᱹᱜᱤᱫ ᱛᱟᱭᱱᱚᱢ ᱧᱚᱜ ᱠᱟᱱᱟᱞᱮ᱾ ᱠᱟᱹᱴᱤᱡ ᱠᱟᱹᱴᱤᱡ ᱧᱚᱜ ᱜᱮᱭᱟ ᱮᱠᱷᱚᱱ ᱫᱚ ᱟᱫᱚ ᱡᱟᱦᱟᱸ ᱞᱟᱹᱴᱩ ᱠᱟᱱ ᱛᱟᱦᱮᱸᱱᱟ ᱟᱫᱚ ᱚᱱᱟᱠᱚᱜᱮ ᱯᱨᱚᱛᱷᱚᱢ ᱤᱭᱟᱹ ᱠᱮᱫᱟᱞᱮ ᱨᱚᱦᱚᱭ ᱠᱮᱫᱟᱞᱮ ᱟᱫᱚ ᱮᱠᱷᱚᱱ ᱫᱚ ᱦᱟᱞᱠᱟ ᱠᱟᱹᱴᱤᱡ ᱧᱚᱜ ᱜᱮᱛᱮ ᱵᱟᱞᱮ ᱤᱭᱟᱹ ᱧᱚᱜ ᱠᱟᱫᱟ ᱟᱫᱚ ᱮᱴᱮᱫ ᱵᱟᱲᱟ ᱦᱩᱭᱩᱜ ᱠᱟᱱᱟ ᱮᱠᱷᱚᱱ ᱫᱚ ᱠᱷᱮᱛ ᱠᱚ᱾ ᱵᱟᱢ ᱮᱴᱮᱫ ᱞᱮᱠᱷᱟᱡ ᱫᱚ ᱜᱟᱹᱭ ᱰᱟᱝᱨᱤ ᱢᱮᱱᱟᱜ ᱠᱚᱣᱟ ᱩᱱᱠᱩ ᱠᱷᱚᱲᱚᱜ ᱠᱟᱱᱟ ᱠᱚ᱾
ᱦᱟᱸ ᱦᱟᱸ
ᱦᱳᱭ ᱞᱟᱹᱭ ᱢᱮ ᱟᱯᱮ ᱥᱮᱫ ᱜᱮ ᱪᱮᱫ ᱞᱮᱠᱟ?
ᱦᱮᱸ ᱜᱚᱝᱠᱮ ᱟᱞᱮ ᱥᱮᱫ ᱦᱚᱸ ᱟᱞᱮ ᱥᱮᱫ ᱦᱚᱸ ᱚᱱᱠᱟ ᱞᱮᱠᱟ ᱜᱮ ᱚᱱᱟ ᱪᱟᱥ ᱫᱚ ᱚᱱᱟ ᱠᱷᱟᱹᱛᱤᱨ ᱜᱮ ᱮᱠᱷᱚᱱ ᱟᱸᱻ ᱾ ᱩᱢ ᱟᱹᱣᱨᱤ ᱦᱩᱭᱩᱜᱼᱟ ᱚᱱᱟ ᱜᱷᱩᱴᱩ ᱠᱚᱫᱚ ᱢᱟᱱᱮ ᱫᱚᱢᱮ ᱥᱤᱛᱩᱝ ᱫᱟᱭ ᱱᱤᱛᱚᱜ ᱫᱚ ᱫᱚᱢᱮᱜᱮ ᱦᱟᱸᱜ᱾ ᱟᱫᱚ ᱚᱱᱠᱟ ᱞᱮᱠᱟ ᱵᱟᱭ ᱫᱟᱜ ᱞᱮᱠᱷᱟᱱ ᱟᱫᱚ ᱪᱟᱥ ᱫᱚ᱾ ᱜᱷᱩᱴᱩ ᱠᱚᱫᱚ ᱦᱟᱜ ᱵᱟᱝ ᱦᱩᱭᱩᱜᱼᱟ᱾ ᱟᱫᱚ ᱜᱚᱝᱠᱮ ᱟᱞᱮ ᱫᱚ ᱯᱩᱨᱟᱹᱜᱮ ᱫᱟᱜ ᱩᱯᱚᱨ ᱢᱟᱱᱮ ᱵᱟᱭ ᱫᱟᱜ ᱵᱟᱭ ᱡᱟᱹᱲᱤ ᱞᱮᱠᱷᱟᱱ ᱛᱚ ᱟᱨ ᱪᱟᱥ ᱫᱚ ᱵᱟᱝ ᱦᱩᱭᱩᱜᱼᱟ ᱟᱞᱮᱥᱮᱫ ᱫᱚ ᱫᱟᱜ ᱱᱤᱭᱮ ᱫᱚᱢᱮ ᱥᱚᱢᱚᱥᱥᱟ ᱜᱮ᱾ ᱦᱟᱹ᱾
ᱵᱤᱨ ᱫᱤᱥᱚᱢ ᱦᱚᱲ ᱠᱟᱱᱟᱞᱮ ᱛᱟᱦᱚᱞᱮ ᱮᱸ ᱚᱱᱠᱟ ᱞᱮᱠᱟ ᱚᱱᱠᱟ ᱫᱟᱜ ᱨᱮᱱᱟᱜ ᱦᱚᱸ ᱵᱮᱵᱚᱥᱛᱟ ᱵᱟᱹᱱᱩᱜᱼᱟ? ᱟᱨ ᱵᱚᱥᱚᱨ ᱨᱮ ᱜᱚᱝᱠᱮ ᱦᱮᱸ
ᱜᱚᱝᱠᱮ ᱛᱟᱦᱚᱞᱮ ᱥᱩᱨ ᱠᱚᱨᱮ ᱫᱚ ᱜᱟᱰᱟ ᱜᱟᱹᱰᱭᱟᱹ ᱫᱚ ᱢᱮᱱᱟᱜ ᱛᱟᱯᱮᱭᱟ ᱥᱮ ᱵᱟᱝ?
ᱦᱮᱸ ᱜᱟ ᱜᱟᱰᱟ ᱫᱚ ᱢᱮᱱᱟᱜᱼᱟ ᱟᱫᱚ ᱜᱚᱝᱠᱮ ᱱᱚᱣᱟ ᱫᱚ ᱢᱟᱱᱮ ᱠᱮᱱᱮᱞ ᱫᱟᱜ ᱛᱚ ᱵᱟᱝ ᱜᱮᱞᱮ ᱧᱟᱢᱟ ᱟᱨ ᱜᱟᱰᱟ ᱫᱚ ᱵᱟᱭ ᱫᱟᱜ ᱞᱮᱠᱷᱟᱱ ᱜᱟᱰᱟ ᱨᱮᱫᱚ ᱫᱟᱜ ᱵᱟᱝ ᱛᱟᱸᱦᱮᱱᱟ ᱚᱱᱠᱟ ᱞᱮᱠᱟ᱾
ᱟᱹᱻᱵ᱾
ᱞᱟᱹᱭ ᱠᱮᱜᱼᱟ ᱡᱮ ᱵᱚᱞᱮ ᱟᱯᱮᱥᱮᱫ ᱫᱚ ᱵᱟᱭ ᱫᱟᱜᱼᱮᱜ ᱠᱟᱱᱟ ᱚᱱᱟ ᱟᱭᱢᱟ ᱠᱚ ᱴᱮᱱ ᱯᱷᱳᱱ ᱠᱟᱛᱮᱧ ᱞᱟᱹᱭᱫᱟ᱾ ᱫᱟᱜ ᱫᱚ ᱫᱟᱜᱼᱮᱜ ᱠᱟᱱ ᱜᱮᱭᱟ ᱟᱫᱚ ᱚᱝᱠᱟ ᱫᱚ ᱵᱟᱭ ᱫᱟᱜᱼᱮᱜ ᱠᱟᱱᱟ, ᱟᱭᱢᱟ ᱡᱟᱭᱜᱟ ᱜᱟᱛᱮ ᱠᱚ ᱥᱟᱶ ᱤᱧ ᱜᱟᱞᱢᱟᱨᱟᱣᱱᱟ᱾
ᱦᱩᱸ ᱦᱩᱸ ᱦᱩᱸ᱾
ᱟᱫᱚ ᱦᱩᱭᱩᱜ ᱠᱟᱱ ᱜᱮᱭᱟ ᱚᱝᱠᱟ ᱦᱚᱸ ᱡᱟ ᱟᱫᱚᱢ ᱡᱟᱭᱜᱟ ᱨᱮ ᱫᱟᱜᱼᱮᱜ ᱠᱟᱱᱟ ᱠᱷᱟᱸ ᱟᱭᱢᱟ ᱜᱮ ᱫᱟᱜᱼᱮᱜ ᱠᱟᱱᱟ ᱵᱟᱠᱷᱟ ᱟᱭᱢᱟ ᱡᱟᱭᱜᱟ ᱨᱮ ᱫᱟᱜᱼᱮᱜ ᱠᱟᱱᱟ ᱠᱟᱱᱟ ᱦᱟᱞᱠᱟ ᱦᱟᱞᱠᱟ ᱫᱟᱜᱼᱮᱜ ᱠᱟᱱᱟ᱾
ᱦᱟᱸ᱾
ᱛᱟᱦᱞᱮ ᱫᱚ ᱚᱱᱟ ᱦᱚᱸ ᱠᱟᱱ ᱜᱮᱭᱟ, ᱛᱟᱞ ᱫᱚ ᱠᱟᱹᱢᱤ ᱵᱟᱲᱟᱭᱟᱢ ᱪᱮᱜ ᱠᱚ?
ᱦᱮᱸ ᱜᱚᱝᱠᱮ ᱟᱫᱚ ᱠᱟᱹᱢᱤ ᱵᱟᱲᱟ ᱫᱚ ᱢᱟᱱᱮ ᱱᱤᱛᱚᱜ ᱫᱚ ᱠᱮᱭᱟ ᱚᱱᱟ ᱠᱤᱪᱷᱩ ᱚᱱᱞᱟᱭᱤᱱ ᱱᱟᱜ ᱠᱤᱪᱷᱩ ᱠᱟᱹᱢᱤ ᱵᱟᱲᱟᱭ ᱦᱩᱭᱩᱜ ᱜᱮᱭᱟ ᱦᱩᱸ᱾ ᱛᱟᱦᱞᱮ ᱚᱲᱟᱜ ᱠᱚᱨᱮᱜ ᱜᱮ ᱱᱚᱝᱠᱟ ᱜᱮ ᱮᱸ ᱡᱮᱠᱚᱱᱳ ᱮᱸ ᱡᱷᱚᱛᱚ ᱜᱮ ᱠᱟᱹᱢᱤ ᱵᱟᱲᱟᱭ ᱦᱩᱭᱩᱜᱼᱟ ᱚᱱᱞᱟᱭᱤᱱ ᱠᱚ ᱨᱮᱱᱟᱜ ᱚᱱᱟ ᱜᱮ ᱟᱨ ᱴᱩᱠ ᱴᱟᱠ ᱦᱚᱸᱜᱼᱚᱭ ᱱᱤᱛᱚᱜ ᱫᱚ ᱪᱟᱥ ᱠᱟᱹᱢᱤ᱾ ᱟᱲᱮᱹ ᱞᱟᱜ ᱟᱲᱮ ᱞᱟᱜ ᱵᱟᱲᱟᱭ ᱦᱩᱭᱩᱜ ᱜᱮᱭᱟ ᱦᱩᱸ᱾
ᱟᱛᱳ ᱨᱮᱱ ᱫᱚ ᱢᱟᱱᱮ ᱟᱯᱮ ᱜᱤ ᱪᱟᱥ ᱠᱟᱱᱟ ᱯᱮ ᱥᱮ ᱢᱟᱱᱮ ᱜᱚᱴᱟ ᱟᱛᱩ ᱨᱮᱱ ᱜᱤ ᱪᱟᱥ
ᱦᱮᱸ ᱦᱮᱸ ᱜᱚᱝᱠᱮ ᱜᱚᱴᱟ ᱟᱹᱛᱩ ᱦᱮᱸ ᱜᱚᱴᱟ ᱟᱹᱛᱩ ᱜᱮ ᱢᱟᱱᱮ ᱟᱞᱮ ᱢᱚᱛᱚ ᱫᱚ ᱵᱟᱝ᱾ ᱟ ᱜᱚᱝᱠᱮ ᱱᱚᱣᱟ ᱛᱚ ᱪᱟᱥ ᱛᱚ ᱟᱵᱚᱣᱟᱜ ᱛᱚ ᱱᱚᱣᱟ ᱛᱚ ᱟ ᱵᱟᱵᱚᱱ ᱪᱟᱥ ᱞᱮᱠᱷᱟᱱ ᱛᱚ ᱟ ᱪᱮᱜ ᱵᱚᱱ ᱡᱚᱢᱟ ᱛᱟᱦᱞᱮ ᱪᱟᱥ ᱛᱚ ᱠᱚᱨᱟᱣ ᱜᱮ ᱞᱟᱜᱟᱜᱼᱟ᱾ ᱟᱨ ᱟᱵᱚ ᱦᱮᱸ ᱦᱩᱸ ᱫᱮᱠᱳ ᱟᱸ ᱫᱮᱠᱳ ᱯᱩᱥᱤ ᱞᱮᱠᱟ ᱛᱚ ᱟᱨ ᱵᱟᱵᱚᱱ ᱟᱸ ᱤᱭᱟᱹᱭᱟ ᱡᱮ ᱠᱤᱨᱤᱧ ᱠᱟᱛᱮᱜ ᱵᱚᱱ ᱡᱚᱢᱟ ᱚᱝᱠᱟ ᱞᱮᱠᱟ ᱫᱚ ᱴᱟᱠᱟ ᱯᱚᱭᱥᱟ ᱠᱚᱦᱚᱸ ᱢᱮᱫᱴᱮᱱ ᱵᱮᱯᱟᱨ ᱢᱮᱱᱟᱜᱼᱟ ᱠᱤᱨᱤᱧ ᱠᱟᱛᱮᱜ ᱫᱚ ᱯᱩᱨᱟᱹ ᱵᱚᱥᱚᱨ ᱫᱚ ᱵᱟᱝ ᱥᱚᱢᱵᱷᱚᱵᱚᱜᱼᱟ᱾
ᱜᱤ ᱞᱟᱹᱭ ᱠᱟᱜᱼᱟ ᱡᱮ ᱟᱵᱚ ᱫᱚ ᱢᱟᱱᱮ ᱠᱟᱹᱢᱤ ᱠᱚ ᱦᱚᱸ ᱟᱭᱢᱟ ᱦᱚᱲᱟᱜ ᱵᱟᱹᱪᱩᱜᱼᱟ ᱦᱚᱲᱟᱜ ᱫᱚ᱾ ᱡᱮ ᱠᱟᱹᱢᱤ ᱠᱟᱛᱮᱢ ᱡᱚᱢᱟ ᱟᱫᱚ ᱟᱫᱚᱢ ᱠᱚᱫᱚ ᱟᱵᱩ ᱠᱚ ᱢᱮᱱᱟᱜ ᱵᱚᱱᱟ ᱡᱮ ᱚᱡᱚᱱᱟ, ᱚᱡᱚᱱᱟ ᱟᱭᱢᱟ ᱦᱚᱲ ᱜᱮ ᱢᱮᱱᱟᱜ ᱵᱚᱱᱟ᱾ ᱡᱮ ᱚᱱᱟ ᱪᱟᱥ ᱵᱷᱚᱨᱥᱟ ᱜᱮ ᱡᱚᱢ ᱛᱟᱦᱱᱟ ᱵᱟᱨᱚ ᱢᱟᱥ᱾ ᱵᱟᱢ ᱪᱟᱥ ᱞᱮᱠᱷᱟᱡ ᱫᱚ ᱪᱮᱢ ᱡᱚᱢᱟ ᱠᱟᱹᱢᱤ ᱦᱚᱸ ᱦᱟᱹᱡᱨᱤ ᱠᱟᱹᱢᱤ ᱠᱚᱫᱚ ᱵᱟᱨᱚ ᱢᱟᱥ ᱫᱚ ᱵᱟᱝ ᱧᱟᱢᱚᱜᱼᱟ᱾ ᱠᱟᱹᱢᱤ ᱠᱟᱛᱮᱢ ᱡᱚᱢᱟ ᱟᱫᱚᱢ ᱜᱷᱟᱹᱲᱤᱡ ᱧᱟᱢ ᱞᱮᱠᱷᱟᱡ ᱴᱷᱤᱠ ᱜᱮ ᱵᱟᱠᱷᱟᱡ ᱫᱚ ᱢᱟ ᱚᱱᱟ ᱛᱟᱦᱮᱸᱭᱱᱟ᱾
ᱦᱳᱭ ᱜᱚᱝᱠᱮ ᱟᱞᱮᱥᱮᱜ ᱦᱮᱸ ᱟᱞᱮᱥᱮᱜ ᱫᱚ ᱜᱚᱝᱠᱮ ᱚᱝᱠᱟ ᱤᱭᱟᱹ ᱮ ᱠᱟᱹᱢᱤ ᱠᱚᱦᱚᱸ ᱚᱝᱠᱟ ᱵᱟᱹᱱᱩᱜᱼᱟ, ᱢᱟᱱᱮ ᱵᱟᱹᱱᱩᱜᱼᱟ ᱵᱚᱞᱛᱮ ᱱᱤᱛᱚᱜ ᱜᱮ ᱡᱟ ᱠᱟᱹᱢᱤ ᱵᱟᱲᱟ ᱟᱫᱚ ᱚᱝᱠᱟ ᱞᱮᱠᱟ ᱫᱚ ᱠᱟᱹᱢᱤ ᱫᱚ ᱵᱟᱹᱱᱩᱜᱼᱟ ᱚᱱᱱᱚ ᱚᱱᱱᱚ ᱟᱸ ᱡᱟᱭᱜᱟ ᱠᱚᱨᱮᱡ ᱫᱚ ᱧᱮᱞ ᱵᱤᱱ ᱟᱹᱞᱩ ᱥᱩᱢ ᱢᱟᱱᱮ ᱵᱟᱨᱚ ᱢᱟᱥ ᱡᱟᱦᱟᱸ ᱠᱚ ᱪᱟᱥᱟ ᱟᱹᱞᱩ ᱟᱹᱞᱩ ᱠᱚᱠᱚ ᱪᱟᱥᱟ ᱩᱝᱠᱩ ᱠᱟᱹᱢᱤ ᱠᱚᱠᱚ ᱧᱟᱢᱟ ᱛᱟᱯᱚᱨᱮ ᱟᱨᱚ ᱚ ᱢᱟᱱᱮ ᱫᱷᱚᱨᱚᱱ ᱫᱤᱱ ᱦᱚᱸ ᱦᱩᱲᱩ ᱠᱚ ᱪᱟᱥᱟ ᱠᱟᱹᱢᱤ ᱫᱚᱠᱚ ᱧᱟᱢ ᱜᱮᱭᱟ᱾ ᱥᱚᱵᱽᱡᱤ ᱠᱚᱠᱚ ᱪᱟᱥᱟ ᱚᱱᱟ ᱠᱚ᱾ ᱯᱩ ᱠᱚ ᱟᱨᱚ ᱜᱚᱜ ᱵᱟᱲᱟ ᱠᱚ ᱚᱱᱟ ᱠᱚ ᱠᱟᱹᱢᱤ ᱠᱟᱛᱷᱟᱢ ᱠᱚ ᱧᱟᱢᱟ ᱠᱤᱱᱛᱩ ᱟᱞᱮ ᱥᱮᱫ ᱫᱚ ᱚᱱᱠᱟ ᱞᱮᱠᱟ ᱫᱚ ᱵᱟᱝ᱾
ᱚ ᱱᱚᱶᱟ ᱠᱟᱱ ᱜᱮᱭᱟ ᱱᱚᱣᱟ ᱟᱫᱚ ᱛᱟᱦᱞᱮ ᱫᱚ ᱥᱚᱵᱽᱡᱤ ᱠᱚᱫᱚ ᱨᱚᱦᱚᱭ ᱛᱟᱦᱮᱫ ᱯᱮ ᱥᱮ ᱵᱟᱝ ᱚᱲᱟᱜ ᱨᱮᱫᱚ?
ᱦᱮᱸ ᱜᱚᱝᱠᱮ ᱢᱟᱱᱮ ᱥᱚᱵᱽᱡᱤ ᱠᱚᱫᱚ ᱢᱟᱱᱮ ᱨᱚᱦᱚᱭ ᱟᱞᱮ ᱡᱚᱢ ᱞᱮᱠᱟ᱾ ᱟᱫᱚ ᱱᱟᱜ ᱫᱟᱜ ᱫᱚ ᱫᱚᱢᱠᱟ ᱮᱵᱮᱞᱮᱵᱮᱞ ᱵᱟᱹᱱᱩᱜᱼᱟ ᱛᱟᱦᱞᱮ ᱫᱚᱢᱮ ᱮᱠᱴᱟ ᱫᱚ ᱵᱟᱞᱮ ᱨᱚᱦᱚᱭᱟ ᱟᱹᱠᱷᱨᱤᱧ ᱞᱮᱠᱟ ᱫᱚ ᱟᱨ ᱢᱟᱱᱮ ᱚᱲᱟᱜ ᱩᱛᱩ ᱡᱚᱢ ᱞᱮᱠᱟ ᱡᱟᱛᱮ ᱠᱤᱨᱤᱧ ᱠᱤᱨᱤᱧ ᱟᱞᱚ ᱦᱩᱭᱩᱜ ᱢᱟ ᱚᱱᱠᱟ ᱫᱚ ᱡᱚᱛᱚ ᱥᱚᱵᱽᱡᱤ ᱜᱮᱞᱮ ᱪᱟᱥ ᱟᱞᱮ ᱚᱱᱠᱟ᱾
ᱦᱳᱭ ᱚᱱᱟ ᱠᱚᱫᱚ ᱨᱚᱦᱚᱭ ᱩᱪᱤᱛ ᱡᱮ ᱢᱟᱱᱮ ᱮᱠᱷᱚᱱ ᱦᱚᱸ ᱫᱟᱢ ᱟᱠᱟᱱᱟ ᱡᱟ ᱥᱚᱵᱽᱡᱤ ᱠᱚ ᱟᱭᱢᱟ ᱜᱮ᱾ ᱡᱮ ᱠᱤᱨᱤᱧ ᱠᱟᱛᱮᱜ ᱦᱚᱸ ᱵᱟᱢ ᱦᱟᱛᱟᱣ ᱫᱟᱲᱮᱭᱟᱜᱼᱟ᱾ ᱡᱮ ᱟᱞᱩ ᱠᱚᱦᱚᱸ ᱯᱮᱭᱟᱡ ᱵᱮᱸᱜᱟᱲ ᱠᱚ ᱦᱩᱭᱱᱟ ᱵᱤᱞᱟᱹᱛᱤ ᱥᱩᱨ ᱫᱤᱱ ᱪᱟᱞᱟᱣ ᱟᱠᱟᱱ ᱛᱟᱦᱮᱱᱟᱧ ᱫᱚᱠᱟᱱ ᱠᱩᱞᱤᱭᱮᱫ ᱠᱚᱣᱟ ᱯᱚᱧᱪᱟᱥ ᱴᱟᱠᱟ ᱠᱤᱞᱳ᱾
ᱦᱩ ᱦᱩ᱾
ᱯᱚᱧᱪᱟᱥ ᱴᱟᱠᱟ ᱟᱨ ᱵᱷᱤᱱᱰᱤ ᱠᱚᱦᱚᱸ ᱟᱭᱢᱟ ᱜᱮ ᱫᱟᱢ ᱟᱠᱟᱱᱟ ᱟᱫᱚ ᱚᱲᱟᱜ ᱨᱮ ᱨᱚᱦᱚᱭ ᱟᱠᱟᱫ ᱛᱟᱞᱮ ᱚᱱᱟ ᱠᱚᱜᱮ ᱡᱚᱢ ᱵᱟᱲᱟᱭᱮᱫ ᱠᱟᱱᱟᱞᱮ ᱵᱷᱤᱱᱰᱤ ᱨᱚᱦᱚᱭ ᱠᱟᱫᱟᱞᱮ᱾ ᱵᱷᱚᱨᱵᱚᱴᱤ ᱠᱚ ᱨᱚᱦᱚᱭ ᱠᱟᱫᱟᱞᱮ ᱚᱱᱟ ᱠᱚ ᱜᱮ ᱡᱚᱢ ᱵᱟᱲᱟ ᱦᱩᱭᱩᱜ ᱠᱟᱱᱟ ᱡᱮ ᱦᱮᱛᱩ ᱵᱟᱭᱨᱮ ᱠᱚᱨᱮᱱᱟᱜ ᱫᱚ ᱡᱚᱢ ᱫᱚ ᱴᱷᱤᱠ ᱫᱚ ᱴᱷᱤᱠ ᱜᱮᱭᱟ ᱟᱫᱚ ᱚᱱᱟ ᱥᱟᱨ ᱠᱚ ᱞᱟᱜᱟᱣᱟᱜ ᱠᱟᱱᱟ ᱠᱚ ᱟᱭᱢᱟ᱾
ᱦᱮᱸ ᱜᱚᱝᱠᱮ ᱚᱱᱟ ᱥᱟᱨ ᱫᱚ ᱫᱚᱢᱮ ᱜᱮᱠᱚ ᱞᱟᱜᱟᱶᱟᱜ ᱠᱟᱱᱟ ᱢᱟᱱᱮ ᱟᱠᱚ ᱚᱱᱟ ᱛᱚ ᱡᱟᱛᱮ ᱛᱟᱲᱟᱛᱟᱲᱤ ᱢᱟᱞ ᱩᱰᱩᱠᱚᱜ ᱛᱟᱠᱚ ᱢᱟ ᱚᱱᱟ ᱠᱷᱟᱹᱛᱤᱨ᱾ ᱵᱤᱵᱷᱤᱱᱱᱚ ᱨᱚᱠᱚᱢ ᱤᱭᱟᱹ ᱠᱚ ᱮᱢᱟᱜ ᱠᱟᱱᱟ ᱡᱮ ᱛᱟᱲᱟᱛᱟᱲᱤ ᱦᱩᱭᱩᱜ ᱢᱟ ᱦᱩ᱾ ᱥᱚᱥᱟ ᱡᱮᱢᱚᱱ ᱥᱚᱥᱟ ᱠᱤᱪᱷᱩ ᱠᱤᱪᱷᱩ ᱡᱟᱭᱜᱟ ᱨᱮᱞᱤᱧ ᱧᱮᱞ ᱟᱠᱟᱫᱟ᱾ ᱥᱚᱥᱟ ᱧᱮᱞ ᱟᱵᱤᱱ ᱥᱮ ᱢᱟᱱᱮ ᱥᱤᱵ ᱠᱟᱹᱴᱩᱵ ᱞᱮᱠᱟ ᱥᱚᱥᱟ ᱦᱩᱭ ᱟᱠᱟᱱᱟ ᱚᱱᱟ ᱧᱮᱞ ᱵᱤᱱ᱾ ᱜᱟᱯᱟ ᱛᱮᱜᱮ ᱧᱮᱞ ᱵᱤᱱ ᱢᱤᱫ ᱪᱩᱯᱩᱜ ᱦᱩᱭ ᱟᱠᱟᱱᱟ ᱚᱱᱠᱟᱱᱟᱜ ᱦᱚᱸ ᱠᱤᱪᱷᱩ ᱠᱤᱪᱷᱩ ᱢᱟᱱᱮ ᱵᱷᱤᱴᱟᱢᱤᱱ ᱡᱟᱛᱮ ᱛᱤᱭᱚ ᱨᱟᱱ ᱠᱚ ᱮᱢᱚᱜ ᱠᱟᱱᱟ ᱛᱟᱦᱚᱞᱮ ᱟᱹᱰᱤ ᱢᱚᱴᱟ ᱜᱚᱫᱚᱜ ᱠᱟᱱᱟ ᱛᱟᱲᱟᱛᱟᱹᱲᱤ᱾
ᱦᱳᱭ ᱚᱱᱟ ᱟᱫᱚ ᱵᱮᱥ ᱜᱮᱢ ᱞᱟᱹᱭ ᱠᱮᱫᱼᱟ᱾
ᱦᱩ᱾
ᱟᱠᱚᱣᱟᱜ ᱢᱟᱱᱮ ᱤᱭᱟᱹ ᱢᱟᱱᱮ ᱯᱚᱭᱥᱟ ᱠᱟᱢᱟᱣ ᱞᱟᱜᱤᱫ ᱫᱚ᱾ ᱟᱭᱢᱟ ᱨᱚᱠᱚᱢ ᱠᱚᱨᱟᱣ ᱫᱟᱠᱚ ᱟᱫᱚ ᱚᱱᱟ ᱠᱚᱫᱚ ᱡᱚᱢ ᱠᱚ ᱵᱟᱝ ᱴᱷᱤᱠᱟ ᱡᱚᱢ ᱫᱚ ᱟᱫᱚ ᱪᱤᱠᱟᱭᱟᱢ᱾ ᱵᱟᱢ ᱡᱚᱢ ᱞᱮᱠᱷᱟᱱ ᱦᱚᱸ ᱪᱤᱠᱟᱛᱮᱢ ᱛᱟᱦᱮᱱᱟ᱾ ᱦᱟᱛᱟᱣᱮᱫ ᱠᱟᱱ ᱜᱮᱭᱟ ᱠᱚ ᱟᱨ ᱡᱚᱢᱮᱫ ᱠᱟᱱ ᱜᱮᱭᱟ ᱠᱚ᱾
ᱦᱮᱸ ᱟᱨ ᱜᱚᱢᱠᱮ ᱟᱞᱮ ᱫᱚ ᱦᱮᱸ ᱞᱟᱹᱭ ᱵᱤᱱ᱾
ᱠᱚᱨᱮᱢ ᱨᱚᱦᱚᱭ ᱠᱟᱜ ᱠᱷᱟᱡ ᱫᱚ ᱚᱱᱟ ᱵᱷᱟᱹᱜᱤ ᱚᱱᱟ ᱠᱚᱢ ᱡᱚᱢ
ᱦᱳᱭ ᱟᱫᱚ ᱚᱱᱠᱟ ᱟᱞᱮ ᱫᱚ ᱵᱤᱨ ᱫᱤᱥᱚᱢ ᱛᱚ ᱛᱟᱦᱚᱞᱮ ᱟᱫᱚ ᱱᱮᱛᱚᱜ ᱫᱚ ᱫᱚᱢᱮ ᱮᱠᱴᱟ ᱢᱟᱱᱮ ᱩᱛᱩ ᱫᱚ ᱵᱟᱝ ᱨᱮᱦᱚᱸ ᱜᱟᱱᱚᱜᱼᱟ ᱱᱤᱛᱚᱜ ᱫᱚ᱾ ᱟᱞᱮ ᱥᱮᱫ ᱫᱚ ᱩᱫᱽ ᱯᱩᱴᱠᱟᱹ ᱠᱚ ᱟᱛᱷᱟᱢ ᱟᱛᱷᱟᱢ ᱠᱚ ᱧᱟᱢᱚᱜᱼᱟ ᱦᱮᱸ᱾ ᱛᱟᱦᱚᱞᱮ ᱚᱱᱟᱜᱮ ᱥᱮᱛᱟᱜ ᱵᱮᱲᱟ᱾ ᱦᱟᱞᱟᱝ ᱠᱚᱠᱚ ᱜᱚᱜᱚ ᱛᱟᱠᱚ ᱠᱚ ᱫᱤᱫᱤ ᱛᱟᱠᱚ ᱠᱚ ᱪᱟᱞᱟᱜ ᱜᱮᱭᱟ ᱛᱟᱦᱚᱞᱮ ᱟᱫᱚ ᱚᱜᱮ ᱦᱟᱸᱜ ᱩᱛᱩ ᱵᱟᱲᱟᱭ ᱦᱩᱭᱩᱜ ᱜᱮᱭᱟ ᱦᱮᱸ᱾
ᱟᱨ ᱜᱚᱝᱠᱮ ᱱᱚᱛᱮ ᱦᱟᱸᱜ ᱚᱱᱟ ᱟᱞᱮ ᱥᱮᱜ ᱜᱟᱰᱟ ᱢᱮᱱᱟᱜ ᱜᱮᱭᱟ ᱛᱟᱦᱞᱮ ᱜᱟᱰᱟ ᱥᱮᱜ ᱚᱱᱟ ᱟ ᱠᱩᱭᱞᱟᱹ ᱠᱷᱟᱰᱟ ᱠᱚ ᱦᱩᱸ ᱚᱱᱟ ᱟᱲᱟᱜ ᱠᱚ ᱛᱚ ᱟᱸᱡᱚᱢ ᱵᱟᱲᱟ ᱠᱟᱫᱟ ᱵᱤᱱ ᱛᱚ?
ᱦᱳᱭ ᱦᱳᱭ ᱟᱸᱡᱚᱢ ᱠᱟᱜ ᱜᱮᱭᱟᱞᱤᱧ᱾
ᱦᱳᱭ ᱚᱱᱟ ᱟᱲᱟᱜ ᱠᱚᱦᱚᱸ ᱱᱚᱛᱮ ᱫᱚ ᱧᱟᱢᱚᱜᱼᱟ ᱦᱮᱸ ᱚᱱᱟ ᱟᱲᱟᱜ ᱢᱟ ᱮᱸ ᱟᱹᱰᱤ ᱵᱷᱟᱜᱮ ᱤᱭᱟᱹ ᱠᱟᱱᱟ ᱟᱲᱟᱜ ᱛᱟᱦᱞᱮ ᱚᱱᱟ ᱫᱚ ᱡᱚᱢ ᱵᱟᱲᱟᱭ ᱦᱩᱭᱩᱜ ᱜᱮᱭᱟ᱾
ᱦᱳᱭ᱾ ᱚᱱᱛᱮ ᱦᱚᱸ ᱢᱮᱱᱟᱜ ᱫᱚ ᱢᱮᱱᱟᱜ ᱜᱮᱭᱟ ᱰᱟᱝᱨᱟ ᱠᱟᱴᱟ ᱟᱲᱟᱜ ᱦᱩᱭᱱᱟ ᱟᱨ ᱚᱱᱟ ᱤᱭᱟᱹ ᱟᱭᱢᱟ ᱨᱚᱠᱚᱢ ᱟᱲᱟᱜ ᱠᱩ ᱢᱮᱱᱟᱜᱼᱟ᱾ ᱡᱮ ᱜᱟᱰᱟ ᱠᱚᱨᱮ ᱦᱩᱭᱩᱜ ᱠᱟᱱᱟ ᱚᱱᱟ ᱠᱚᱜᱮ ᱥᱤᱜ ᱟᱹᱜᱩᱭ ᱛᱟᱦᱮᱱᱟ ᱜᱚᱜᱚ ᱵᱟᱵᱟ ᱛᱟᱠᱚ᱾ ᱟᱫᱚ ᱚᱱᱟ ᱠᱚᱫᱚ ᱵᱮᱥ ᱜᱮᱭᱟ ᱚᱱᱟ ᱠᱟᱹᱴᱤᱜ ᱠᱷᱚᱱᱟᱜ ᱜᱮ ᱡᱚᱢ ᱟᱹᱜᱩᱭᱮᱜ ᱠᱟᱱᱟ᱾ ᱚᱱᱟ ᱠᱚᱫᱚ ᱧᱮᱞ ᱠᱟᱹᱫᱤᱹᱧ ᱚᱱᱟ ᱚᱱᱟ ᱟᱲᱟᱜ ᱠᱚ ᱠᱟᱱᱟ᱾
ᱦᱩᱸ
ᱟᱲᱟᱜ ᱛᱤᱠᱤ ᱫᱚ ᱵᱟᱞᱮ ᱦᱟᱛᱟᱣ ᱛᱟᱦᱮᱱᱟ ᱡᱮ ᱵᱟᱡᱟᱨ ᱠᱷᱚᱱᱟᱜ ᱪᱟᱞᱟᱣᱱᱟ ᱟᱲᱟᱜ ᱡᱮ ᱟᱹᱞᱩ ᱢᱟᱞᱩ ᱜᱮ ᱦᱟᱛ ᱛᱟᱣ ᱜᱩ ᱦᱩᱭᱩᱜᱼᱟ ᱟᱹᱞᱩ ᱦᱩᱭᱱᱟ ᱯᱮᱭᱟᱡᱽ ᱦᱩᱭᱱᱟ ᱥᱩᱱᱩᱢ ᱵᱩᱞᱩᱝ ᱚᱱᱟ ᱠᱚᱜᱮ᱾
ᱦᱩᱸ᱾
ᱥᱚᱵᱽᱡᱤ ᱠᱚᱫᱚ ᱮᱠᱷᱚᱱ ᱨᱚᱦᱚᱭ ᱦᱩᱭ ᱠᱟᱱᱛᱮ ᱵᱟᱞᱮ ᱦᱟᱛᱟᱣᱮᱜ ᱠᱟᱱᱟ᱾
ᱦᱩᱸ ᱦᱩᱸ
ᱮᱸ ᱜᱚᱝᱠᱮ ᱛᱟᱦᱞᱮ ᱫᱚ ᱠᱩᱞᱤᱭᱮᱜ ᱢᱮᱭᱟ ᱮᱴᱟᱜ ᱡᱤᱱᱤᱥ᱾
ᱦᱳᱭ ᱦᱳᱭ ᱞᱟᱹᱭ ᱵᱤᱱ᱾
ᱢᱮᱱᱫᱤᱹᱧ ᱯᱷᱩᱴᱵᱚᱞ ᱠᱚᱫᱚᱢ ᱜᱟᱛᱤᱜ ᱛᱟᱦᱱᱟ ᱥᱮ ᱵᱟᱝ?
ᱦᱮᱸ ᱜᱚᱝᱠᱮ ᱯᱷᱩᱴᱵᱚᱞ ᱫᱚ ᱫᱚᱢᱮ ᱯᱨᱤᱭᱚ ᱠᱷᱮᱞ ᱠᱟᱱ ᱜᱮᱭᱟ᱾ ᱟᱫᱚ ᱠᱷᱮᱞ ᱱᱟᱞᱤᱧ ᱵᱷᱟᱜᱮ ᱜᱮ ᱯᱷᱩᱴᱵᱚᱞ ᱠᱚᱫᱚ ᱦᱮᱸ᱾ ᱟᱨ ᱮᱸ ᱢᱚᱴᱟᱢᱩᱴᱤ ᱟᱫᱚ ᱜᱚᱝᱠᱮ ᱧᱮᱞ ᱫᱟᱹᱞᱤᱧ ᱯᱷᱩᱴᱵᱚᱞ ᱟᱵᱚ ᱦᱚᱲ ᱜᱤᱫᱽᱨᱟᱹ ᱢᱟ ᱯᱷᱩᱴᱵᱚᱞ ᱠᱷᱮᱞ ᱨᱮᱫᱚ ᱦᱤᱥᱟᱹᱵᱽ ᱨᱮᱫᱚ ᱚᱝᱠᱟ ᱞᱮᱠᱟ ᱫᱚ ᱪᱮᱛᱟᱱ ᱥᱮᱜ ᱫᱚ ᱵᱟᱹᱵᱤᱱ ᱨᱟᱠᱟᱵ ᱫᱟᱲᱮᱜᱼᱟ ᱛᱟᱦᱞᱮ ᱠᱷᱮᱞ ᱵᱟᱲᱟ ᱦᱩᱭᱩᱜ ᱜᱮᱭᱟ ᱟᱸ ᱢᱟᱱᱮ ᱠᱷᱮᱞ ᱫᱚ ᱮᱢᱱᱤ ᱢᱟᱱᱮ ᱟᱸ ᱢᱟᱱᱮ ᱢᱚᱴᱟᱢᱩᱴᱤ ᱪᱷᱳᱴᱳ ᱠᱷᱟᱴᱚ ᱜᱮᱢ ᱫᱚ ᱟᱫᱚ ᱵᱚᱲᱚ ᱜᱮᱢ ᱨᱮᱦᱚᱸ ᱪᱟᱞᱟᱣ ᱫᱚ ᱦᱩᱭᱩᱜ ᱜᱮᱭᱟ ᱟᱫᱚ ᱚᱝᱠᱟ ᱞᱮᱠᱟ ᱫᱚ ᱵᱟᱹᱞᱤᱧ ᱢᱚᱱᱮᱭᱟᱜ ᱠᱟᱱᱟ ᱟᱫᱚ ᱞᱟᱦᱟᱛᱮ ᱠᱷᱮᱞ ᱵᱟᱲᱟᱭ ᱦᱩᱭᱩᱜ ᱠᱟᱱ ᱛᱟᱦᱮᱸᱜ ᱟᱫᱚ ᱱᱤᱛᱚᱜ ᱫᱚ ᱦᱟᱸᱜ ᱚᱝᱠᱟ ᱞᱮᱠᱟ ᱫᱚ ᱵᱟᱹᱞᱤᱧ ᱤᱭᱟᱹᱜ ᱠᱟᱱᱟ, ᱛᱟᱦᱞᱮ ᱟᱵᱤᱱ ᱫᱚ ᱜᱚᱝᱠᱮ?
ᱦᱳᱭ ᱜᱚᱝᱠᱮ ᱟᱞᱤᱧ ᱦᱚᱸ ᱢᱟᱱᱮ ᱵᱚᱨᱟᱵᱚᱨ ᱜᱮ ᱟᱞᱮ ᱫᱚ ᱚᱱᱛᱮ ᱫᱚ ᱠᱷᱮᱞ ᱠᱟᱱᱟ ᱞᱮ᱾ ᱚᱱᱟ ᱜᱮ ᱯᱷᱩᱴᱵᱚᱞ ᱯᱷᱩᱴᱵᱚᱞ ᱫᱚ ᱟᱞᱮ ᱫᱚ ᱵᱚᱨᱵᱚᱨ ᱜᱮ
ᱦᱟᱸ᱾
ᱚᱱᱟ ᱮᱠᱷᱚᱱ ᱫᱚ ᱛᱤᱱ ᱢᱟᱥ ᱦᱩᱭᱱᱟ ᱚᱱᱟ ᱥᱟᱜ ᱠᱟᱫᱟᱞᱮ ᱱᱟ ᱠᱳᱪ ᱟᱫᱚ ᱢᱟᱱᱮ ᱛᱩ ᱨᱮᱜᱮ ᱦᱟᱹᱡᱩᱜ ᱛᱟᱦᱱᱟ ᱠᱳᱪ, ᱠᱳᱪ ᱞᱮ ᱛᱟᱦᱱᱟ᱾ ᱮᱠᱷᱚᱱ ᱫᱚ ᱟᱫᱚ ᱦᱚᱞᱟᱱᱚᱜ ᱫᱚ ᱫᱟᱜ ᱠᱟᱱ ᱛᱟᱦᱮᱜ ᱢᱟᱱᱮ ᱞᱚᱦᱚᱜ ᱠᱟᱱ ᱛᱟᱦᱮᱱ ᱛᱮ ᱴᱟᱺᱰᱤ ᱞᱚᱥᱚᱜ ᱟᱠᱟᱱᱟ ᱚᱱᱟ ᱫᱟᱜ ᱠᱟᱜ ᱛᱟᱦᱮᱸᱱᱟ ᱤᱱᱟᱹ ᱞᱟᱹᱜᱤᱜ ᱵᱟᱞᱮ ᱩᱰᱩᱝ ᱫᱟᱲᱮᱣ ᱠᱟᱱ ᱛᱟᱦᱮᱸᱱᱟ᱾ ᱚᱱᱟᱠᱚᱜᱮ ᱠᱷᱳᱪ ᱵᱟᱲᱟ ᱦᱳᱭᱳᱜ ᱠᱟᱱᱟ ᱵᱟᱭᱨᱮ ᱠᱚᱨᱮ ᱱᱟ ᱪᱟᱥ ᱢᱟᱱᱮ ᱦᱟᱞᱠᱟ ᱧᱟᱢᱚᱜ ᱠᱟᱱᱟ᱾ ᱟᱞᱮᱨᱮᱱ ᱢᱟᱱᱮ ᱟᱞᱮ ᱟᱛᱩ ᱨᱮᱱ ᱢᱟᱱᱮ ᱵᱚᱭᱦᱟ ᱠᱚᱜᱮ ᱪᱟᱞᱟᱣ ᱠᱟᱱᱟ ᱠᱚ ᱵᱟᱭᱨᱮ ᱠᱚᱨᱮ ᱪᱟᱥ ᱧᱟᱢ ᱠᱟᱫᱟ ᱠᱚ᱾ ᱢᱤᱫᱴᱮᱱ ᱧᱟᱢ ᱟᱠᱟᱫᱟ ᱠᱳᱞᱠᱟᱛᱟ ᱨᱮ ᱢᱤᱫᱴᱮᱱ ᱧᱟᱢ ᱟᱠᱟᱫᱟ ᱫᱩᱨᱜᱟᱯᱩᱨ ᱨᱮ ᱢᱟᱱᱮ ᱵᱷᱟᱹᱜᱤ ᱵᱷᱟᱹᱜᱤ ᱡᱟᱭᱜᱟ ᱠᱚᱨᱮ ᱜᱮ ᱮᱠᱟᱰᱮᱢᱤ ᱨᱮ ᱡᱚᱭᱮᱱ ᱟᱠᱟᱱᱟ ᱠᱚ ᱟᱫᱚ ᱟᱞᱮᱭᱟᱜ ᱦᱚᱸ ᱢᱟᱱᱮ ᱡᱳᱨ ᱞᱟᱜᱟᱣ ᱫᱟᱞᱮ ᱡᱮ ᱵᱷᱟᱹᱜᱤ ᱡᱟᱭᱜᱟ ᱨᱮ ᱢᱟᱱᱮ ᱥᱤᱞᱮᱠᱥᱮᱱ ᱫᱟᱲᱮᱭᱟᱜ ᱞᱮ ᱵᱷᱟᱹ ᱵᱷᱟᱜᱮ ᱡᱟᱭᱜᱟᱨᱮ ᱢᱚᱱᱮᱦᱚᱭ ᱠᱷᱚᱱᱮᱜ ᱠᱷᱮᱞ ᱫᱟᱲᱮᱭᱟᱜ-ᱟ ᱞᱮ᱾
ᱦᱩᱸ ᱦᱩᱸ᱾
ᱚᱱᱟᱜᱮ ᱢᱮᱱᱟᱜ ᱛᱟᱞᱮᱭᱟ ᱚᱱᱟ ᱵᱚᱞ ᱡᱳᱨᱞᱟᱴᱟᱜ ᱫᱚ ᱧᱟᱢᱚᱜ ᱫᱚ ᱧᱟᱢᱚᱜ
ᱦᱩᱸ ᱦᱩᱸ ᱦᱩᱸ ᱦᱮᱸ ᱜᱚᱝᱠᱮ ᱟᱫᱚ ᱟᱞᱮ ᱥᱮᱫ ᱫᱚ ᱦᱮᱸ ᱟᱞᱮᱥᱮᱫ ᱫᱚ ᱚᱱᱠᱟ ᱞᱮᱠᱟ ᱤᱭᱟᱹ ᱦᱚᱸ ᱵᱟᱹᱱᱩᱜ-ᱟ ᱛᱟᱦᱚᱞᱮ ᱮᱸ ᱪᱮᱫ ᱚᱝᱠᱟ ᱡᱳᱜᱟᱡᱳᱜᱽ ᱠᱚᱦᱚᱸ ᱵᱟᱹᱱᱩᱜ-ᱟ ᱛᱟᱦᱚᱞᱮ ᱤᱱᱟᱹ ᱠᱷᱟᱹᱛᱤᱨ ᱜᱮ ᱟᱞᱮ ᱥᱮᱫ ᱫᱚ ᱚᱝᱠᱟ ᱞᱮᱠᱟ ᱟᱸ ᱠᱷᱮᱞ ᱢᱟ ᱵᱷᱟᱜᱤ ᱜᱮᱠᱚ ᱜᱤᱫᱤᱠ ᱢᱮᱱᱟᱜ ᱠᱚᱣᱟ ᱠᱷᱮᱞ ᱜᱤᱫᱽᱨᱟᱹ᱾ ᱠᱚᱣᱟ ᱟᱫᱚ ᱚᱱᱠᱟ ᱞᱮᱠᱟ ᱫᱚ ᱵᱟᱝᱞᱮ ᱤᱭᱟᱹ ᱫᱟᱲᱮᱭᱟᱜ ᱠᱟᱱᱟ ᱠᱩᱨᱩᱢᱩᱴᱩ ᱫᱟᱲᱮᱭᱟᱜ ᱠᱟᱱᱟᱞᱮ? ᱦᱩᱸ᱾ ᱟᱯᱮᱥᱮᱫ ᱡᱮᱢᱚᱱ ᱟᱯᱮᱥᱮᱫ ᱡᱮᱢᱚᱱ ᱱᱚᱝᱠᱟ ᱥᱩᱵᱤᱫᱷᱟ ᱢᱮᱱᱟᱜ-ᱟ ᱟᱞᱮᱥᱮᱫ ᱫᱚ ᱜᱚᱝᱠᱮ ᱚᱱᱠᱟ ᱥᱩᱵᱤᱫᱷᱟ ᱵᱟᱹᱱᱩᱜ-ᱟ᱾
ᱱᱚᱣᱟ ᱦᱚᱛᱚ ᱛᱟᱦ ᱛᱟᱦᱚᱞᱮ ᱫᱚ ᱢᱟᱱᱮ ᱵᱟᱭᱨᱮ ᱠᱚᱨᱮ ᱫᱚ ᱢᱟᱱᱮ ᱟᱞᱮ ᱵᱟᱝᱜᱟᱞ ᱫᱤᱥᱚᱢ ᱥᱮᱫ ᱫᱚ ᱠᱷᱮᱞ ᱟᱠᱚ ᱦᱟᱛᱟᱣ ᱵᱟᱲᱟᱣ ᱟᱠᱟᱫᱟ ᱯᱮ ᱥᱮ ᱵᱟᱝ ᱢᱟᱱᱮ ᱦᱮᱡ ᱵᱟᱲᱟᱣ ᱠᱟᱱᱟ ᱥᱮ ᱵᱟᱝ?
ᱦᱮᱸ ᱜᱚᱝᱠᱮ ᱪᱟᱞᱟᱣ ᱵᱟᱲᱟ ᱫᱚ ᱦᱩᱭᱠᱟᱱᱟ ᱚᱱᱛᱮ᱾
ᱵᱮᱥ ᱠᱟᱱ ᱜᱮᱭᱟ ᱢᱟᱱᱮ ᱠᱷᱮᱞ ᱩᱪᱤᱛ ᱵᱟᱭᱨᱮ ᱠᱚᱨᱮ ᱦᱚᱸ ᱡᱮ ᱠᱷᱮᱞ ᱠᱚ ᱟᱢ ᱠᱚ ᱧᱮᱞ ᱢᱮᱭᱟ᱾
ᱦᱩᱸ ᱦᱮᱸ ᱛᱟᱦᱚᱞᱮ ᱜᱚᱢᱠᱮ ᱱᱤᱭᱟᱹ ᱵᱮᱲᱟ ᱫᱚ ᱱᱚᱝᱠᱟ ᱜᱮ, ᱟᱨᱦᱚᱸ ᱜᱚᱞᱯᱷᱚᱭ ᱦᱩᱭᱩᱜ ᱜᱮᱭᱟ ᱦᱮᱸ᱾
ᱦᱳᱭ ᱦᱳᱭ᱾
ᱦᱳᱭ᱾